ᱦᱮᱞᱳ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ, ᱦᱮᱸ ᱞᱟᱹᱭᱮᱫᱟᱹᱧ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ? ᱟᱸᱡᱚᱢᱚᱜ ᱠᱟᱱᱟ ᱤᱧᱟᱜ ᱨᱚᱲ?
ᱦᱮᱞᱳ
ᱦᱮᱸ ᱱᱤᱛᱳᱜ ᱟᱸᱡᱚᱢᱚᱜ ᱠᱟᱱᱟ?
ᱦᱮᱸ ᱟᱸᱡᱚᱢᱮᱜ ᱟᱹᱞᱤᱧ᱾
ᱦᱳᱭ ᱦᱳᱭ ᱠᱟᱹᱴᱤᱡ ᱟᱵᱤᱱᱟᱜ ᱠᱟᱹᱴᱤᱡ ᱱᱮᱴᱣᱟᱨᱠ ᱠᱟᱹᱴᱤᱡ ᱧᱮᱞ ᱛᱟᱵᱤᱱ ᱟᱨᱠᱤ ᱚᱸᱰᱮ ᱵᱤᱥᱤᱨ ᱵᱷᱟᱜᱽ ᱵᱟᱭ ᱧᱟᱢ ᱜᱮᱭᱟ ᱛᱚ᱾
ᱟᱹᱞᱤᱧ ᱦᱚ ᱚᱱᱟ ᱱᱟᱦᱟᱜ ᱱᱮᱴᱣᱟᱨᱠ ᱴᱷᱤᱠ ᱜᱮ ᱢᱮᱱᱟᱜ ᱟᱠᱟᱫᱟ ᱟᱫᱚ ᱟᱹᱵᱤᱱ ᱥᱮᱫᱼᱼ ᱚᱱᱛᱮᱱᱟᱜ ᱨᱚᱲ ᱫᱚ ᱵᱟᱭ ᱟᱸᱡᱚᱢᱚᱜ ᱠᱟᱱᱟ᱾
ᱟᱪᱪᱷᱟ ᱟᱪᱪᱷᱟ ᱟᱪᱪᱷᱟ ᱡᱟᱭᱦᱳᱠ ᱟᱨᱠᱤ ᱱᱤᱛᱚᱜ ᱫᱚ ᱢᱟᱱᱮ ᱟᱹᱛᱩ ᱫᱤᱥᱚᱢ ᱠᱚᱨᱮ ᱜᱮ ᱛᱚ ᱵᱟᱝ?
ᱦᱮᱸ ᱱᱤᱛᱚᱜ ᱫᱚ ᱟᱹᱛᱩ ᱫᱤᱥᱚᱢ ᱠᱚᱨᱮ ᱜᱮ ᱢᱮᱱᱟᱜ ᱞᱤᱧᱟᱹ ᱟᱹᱵᱤᱱ ᱫᱚ?
ᱟᱪᱪᱷᱟ ᱟᱪᱪᱷᱟ ᱡᱟᱭᱦᱳᱠ ᱟᱨᱠᱤ ᱟᱹᱞᱤᱧ ᱦᱚᱸ ᱱᱟᱦᱟᱜ ᱱᱤᱛᱚᱜ ᱫᱚᱼᱼ ᱟᱛᱳ ᱫᱤᱥᱚᱢ ᱨᱮᱫᱚ ᱵᱟᱝ ᱱᱟᱜ ᱱᱤᱛᱚᱜ ᱫᱚ ᱠᱟᱹᱴᱤᱡ ᱵᱟᱡᱟᱨ ᱥᱟᱦᱟᱨ ᱠᱚᱨᱮ ᱟᱨᱠᱤ ᱦᱳᱭ ᱥᱮ ᱛᱟᱸᱦᱚᱞᱮ ᱠᱟᱹᱢᱤ ᱵᱟᱲᱟ ᱠᱚ ᱦᱩᱭᱩᱜ ᱠᱟᱱ ᱜᱮᱭᱟ ᱟᱹᱛᱩ ᱫᱤᱥᱚᱢ ᱨᱮ ᱢᱮᱱᱟᱜ ᱵᱤᱱᱟ ᱢᱟᱱᱮ ᱛᱚ ᱠᱟᱹᱢᱤ ᱵᱟᱲᱟ ᱛᱚ ᱦᱩᱭᱩᱜ ᱜᱮᱭᱟ ᱦᱮᱸ ᱥᱮ ᱵᱟᱝ? ᱦᱮᱞᱳ, ᱦᱮᱸ ᱦᱮᱞᱳ ᱟᱸᱡᱚᱜ ᱠᱟᱱᱟ ᱥᱮ ᱵᱟᱝ ᱟᱸᱡᱚᱢᱚᱜ ᱠᱟᱱᱟ? ᱦᱮᱞᱳᱣ ᱾ ᱮᱸ ᱱᱮᱴᱣᱟᱨᱠ ᱵᱟᱭ ᱧᱟᱢᱮᱫ ᱛᱟᱵᱤᱱᱟ ᱧᱮᱞᱵᱤᱱ, ᱚᱱᱟ ᱫᱷᱟᱨᱮ ᱠᱷᱚᱱᱟᱜ᱾